ᱦᱮᱞᱳ ᱡᱚᱸᱦᱟᱨ ᱜᱮ, ᱟᱸᱡᱚᱢ ᱠᱟᱫᱟᱼᱼ
ᱮ ᱜᱚᱝᱠᱮ, ᱟᱸᱡᱚᱢᱚᱜ ᱠᱟᱱᱟ, ᱡᱚᱦᱟᱨ ᱜᱮ᱾
ᱚ ᱟᱪᱪᱷᱟ, ᱛᱟᱦᱚᱞᱮᱻ, ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ, ᱦᱤᱸᱛᱚᱜ ᱫᱚ?
ᱜᱚᱝᱠᱮ ᱱᱚᱼᱚᱭ ᱠᱤᱫᱩᱵ ᱫᱟᱠᱟ ᱠᱚ, ᱡᱚᱢ ᱵᱟᱲᱟ ᱠᱟᱛᱮ ᱱᱟᱜ, ᱫᱩᱲᱩᱵ ᱦᱩᱭ ᱠᱟᱱᱟ, ᱱᱚᱣᱟ ᱫᱚ, ᱚᱠᱛᱚ ᱠᱚ ᱟᱹᱰᱤ ᱜᱟᱱ ᱦᱩᱭᱱᱟ, ᱟᱫᱚ ᱵᱟᱲᱟ ᱦᱩᱭ ᱠᱟᱱᱟ, ᱵᱟᱲᱟ ᱜᱮ
ᱟᱪᱪᱷᱟ-ᱟᱪᱪᱷᱟ, ᱛᱟᱦᱞᱮ ᱱᱤᱛᱚᱜ ᱫᱚ, ᱚᱱᱠᱟ ᱫᱚ, ᱡᱟᱦᱱᱟᱜ ᱠᱟᱹᱢᱤ ᱫᱚ ᱵᱟᱹᱱᱩᱜᱼᱟ, ᱠᱷᱟᱹᱞᱤ ᱜᱮ ᱵᱟᱝ?
ᱦᱮᱸ, ᱱᱤᱛᱚᱜ ᱫᱚ, ᱦᱮᱸ, ᱠᱟᱹᱢᱤ ᱠᱚᱫᱚ ᱫᱚ ᱵᱟᱹᱪᱩᱜ ᱱᱤᱛᱚᱜ ᱫᱚ ᱠᱷᱟᱞᱤ ᱜᱮ ᱦᱟᱸᱜ᱾
ᱟᱪᱪᱷᱟ -ᱟᱪᱪᱷᱟ, ᱟᱫᱚ, ᱡᱚᱢ, ᱨᱮᱭᱟᱜ ᱠᱟᱛᱷᱟ ᱠᱚ ᱞᱟᱹᱭ ᱮ, ᱟᱠᱚ ᱫᱚ ᱢᱟᱱᱮ, ᱟᱹᱰᱤ ᱨᱚᱠᱚᱢᱟᱜ ᱡᱚᱢ ᱠᱚᱵᱚᱱ ᱡᱚᱢ ᱵᱟᱲᱟ ᱭᱟ᱾ ᱮᱸ, ᱮ, ᱱᱮᱛᱟᱨ ᱦᱚᱸ ᱢᱟᱱᱮ, ᱟᱹᱰᱤ ᱜᱟᱱ ᱠᱟᱱ ᱨᱮᱦᱚᱸ, ᱟᱵᱚ ᱟᱹᱰᱤ ᱨᱚᱠᱚ ᱢᱟᱜ ᱡᱟᱦᱟᱸ ᱡᱚᱢ ᱠᱚ ᱢᱮᱱᱟᱜ ᱛᱟᱵᱚᱱᱟ᱾
ᱛᱟᱦᱚᱞᱮ, ᱚᱱᱟ ᱠᱚ, ᱪᱮᱜ ᱠᱚᱯᱮ, ᱟᱯᱮ ᱫᱚᱯᱮ ᱡᱚᱢ ᱵᱟᱲᱟᱭ, ᱜᱮ ᱮᱠᱷᱚᱱᱚ᱾
ᱜᱚᱝᱠᱮ, ᱡᱚᱢ, ᱡᱚᱢ ᱵᱟᱞᱟ ᱠᱚᱫᱚ ᱢᱟᱱᱮ ᱚᱠᱟᱞᱮᱠᱟ, ᱢᱟᱱᱮ, ᱯᱷᱚᱞᱚᱱ ᱠᱚ, ᱥᱮ ᱚᱱᱠᱟ, ᱢᱟᱱᱮ
ᱟᱹ, ᱟᱹ, ᱟᱫᱚ ᱦᱳᱭ, ᱢᱟᱱᱮᱼᱼ ᱚᱠᱟ ᱠᱚ ᱯᱚᱨᱚᱵ ᱠᱚᱨᱮᱜ ᱫᱚ, ᱚᱠᱟ ᱞᱮᱠᱟ ᱯᱮ ᱡᱚᱢ ᱵᱟᱲᱟᱭ ᱫᱟ?
ᱯᱚᱨᱚᱵ ᱵᱚᱞᱛᱮ ᱫᱚ ᱟᱵᱚ, ᱱᱚᱜ-ᱚᱭ ᱛᱚ ᱦᱟᱸᱜ, ᱜᱟ, ᱥᱮᱴᱮᱨᱚᱜᱼᱼ ᱠᱟᱱ ᱛᱟᱵᱚᱱᱟ ᱦᱟᱸᱜ, ᱟᱸ, ᱡᱟᱹᱯᱩᱫ ᱫᱤᱱ ᱵᱚᱞᱚᱭᱮᱱᱟ ᱢᱟᱱᱮ ᱱᱟᱜ ᱟᱵᱚ ᱜᱚᱢᱦᱟ ᱯᱚᱨᱚᱵ ᱥᱮᱴᱮᱨᱚᱜ ᱠᱟᱱᱟ ᱦᱮᱸᱼᱼ ᱟᱫᱚ ᱜᱚᱢᱦᱟ ᱯᱚᱨᱚᱵ ᱯᱚᱨᱮ ᱫᱚ ᱱᱟᱜ ᱟᱞᱮ ᱫᱚ, ᱜᱚᱸᱜᱷᱟ ᱠᱚ, ᱵᱟᱹᱫ ᱠᱚᱨᱮ ᱠᱷᱚᱱᱟᱜ, ᱨᱚᱠᱚᱡ ᱠᱚ ᱦᱟᱞᱟᱝ ᱵᱟᱲᱟ ᱟᱹᱜᱩ ᱠᱟᱛᱮᱜᱼᱼ ᱟᱫᱚᱼᱼ ᱜᱚᱢᱦᱟ, ᱛᱤᱥ ᱦᱤᱞᱚᱜ ᱚᱱᱟ, ᱥᱮᱛᱟᱜ ᱦᱤᱞᱳᱜ ᱫᱚ, ᱵᱚᱸᱜᱟ ᱵᱩᱨᱩ ᱵᱟᱲᱟ ᱠᱟᱛᱮᱫ ᱟᱫᱚᱼᱼ ᱦᱟᱯᱲᱟᱢ ᱠᱚ ᱧᱩᱛᱩᱢ ᱛᱮ ᱦᱟᱺᱰᱤ ᱠᱚ ᱪᱚᱰᱚᱨ ᱵᱟᱲᱟ ᱠᱟᱛᱮᱫ ᱟᱫᱚ ᱞᱮ ᱴᱳᱨᱳ ᱠᱚ ᱤᱥᱤᱱ ᱵᱟᱲᱟ ᱠᱟᱛᱮᱫ ᱱᱟᱜ ᱡᱚᱢ ᱵᱟᱲᱟ ᱦᱩᱭᱩᱜ-ᱟ ᱟᱫᱚ ᱟᱞᱮ ᱥᱮᱫ ᱫᱚ ᱚᱱᱚ ᱱᱚᱝᱠᱟ ᱠᱟᱱᱟ ᱟᱫᱚ ᱯᱤᱴᱷᱟᱹ ᱠᱚᱫᱚ ᱱᱟᱦᱟᱜ ᱜᱚᱢᱦᱟ‌ ᱠᱚᱨᱮ ᱫᱚ ᱵᱟᱝᱞᱮ ᱯᱤᱴᱷᱟᱹ ᱵᱟᱲᱟᱭ ᱜᱮᱭᱟ ᱥᱩᱫᱩ ᱞᱮᱴᱩ ᱠᱚᱜᱮᱞᱮ ᱡᱚᱢ ᱵᱟᱲᱟᱭᱟ᱾
ᱚ ᱚ ᱟᱪᱪᱷᱟ ᱾ ᱚ ᱚᱱᱟ ᱜᱚᱢᱦᱟ ᱯᱚᱨᱚᱵᱽ ᱫᱚ ᱵᱟ ᱚᱱᱠᱟ ᱫᱚ ᱵᱟᱝ ᱟᱸᱡᱚᱢ ᱵᱟᱲᱟ ᱠᱟᱹᱟᱧ ᱾
ᱦᱮᱸ ᱢᱟᱱᱮ ᱠᱟᱹᱴᱤᱡ ᱠᱟᱹᱴᱤᱡ ᱟᱸᱡᱚᱢ ᱵᱟᱲᱟ ᱦᱩᱭ ᱠᱟᱱᱟ ᱟᱨ ᱚᱱᱠᱟ ᱫᱚ ᱴᱷᱤᱠ ᱫᱚ ᱵᱟᱰᱟᱭ ᱵᱟᱹᱱᱩᱜᱟ ᱡᱮ ᱚᱠᱟ ᱞᱮᱠᱟ ᱚᱱᱟ ᱠᱚᱫᱚ ᱯᱚᱨᱚᱵ ᱦᱚᱸ ᱠᱚ ᱯᱚᱨᱚᱵᱚᱜ-ᱟ ᱚᱱᱟ ᱠᱚ ᱢᱟᱱᱮ ᱟᱵᱚᱣᱟᱜ ᱫᱚ ᱟᱹᱰᱤ ᱨᱚᱠᱚᱢ ᱯᱚᱨᱚᱵᱽ ᱢᱮᱱᱟᱜ ᱛᱟᱵᱚᱱᱟ ᱮᱸ ᱡᱮᱢᱚᱱ ᱦᱩᱭᱩᱜ ᱦᱩᱭᱩᱜ ᱠᱟᱱᱟ ᱥᱟᱠᱨᱟᱛ, ᱥᱟᱠᱨᱟᱛ ᱨᱮᱭᱟᱜ ᱮ ᱚᱱᱠᱟ ᱡᱟᱦᱟᱸᱭ ᱪᱟᱨᱯᱟ ᱯᱤᱴᱷᱟᱹ ᱠᱚᱠᱚ ᱵᱮᱱᱟᱣ ᱟᱠᱚ ᱮᱸ ᱚᱱᱟ ᱦᱚᱸ ᱢᱟᱱᱮ ᱟᱹᱰᱤ ᱥᱤᱵᱤᱞ ᱡᱤᱱᱤᱥ ᱠᱟᱱᱟ ᱚᱱᱟ ᱨᱮᱦᱚᱸ ᱟᱹᱰᱤ ᱨᱮ ᱨᱮᱠᱚᱢᱟᱜ ᱠᱚ ᱯᱤᱴᱷᱟᱹᱭᱟᱠᱚ, ᱛᱟᱦᱚᱞᱮ ᱠᱷᱟᱱ ᱫᱚ ᱟᱯᱮ ᱫᱚ ᱚᱠᱟ ᱪᱮᱫ ᱞᱮᱠᱟ ᱯᱤᱴᱷᱟᱹ ᱠᱚᱯᱮ ᱯᱤᱴᱷᱟᱹ ᱵᱟᱲᱟᱭᱟ?
ᱦᱮᱸ ᱜᱚᱫ ᱦᱮᱸ ᱜᱚᱝᱠᱮ ᱟᱞᱮ ᱫᱚ ᱥᱟᱠᱨᱟᱛ ᱨᱮᱫᱚ ᱱᱟᱦᱟᱜ ᱡᱮᱢᱚᱱ ᱛᱤᱥ ᱦᱤᱞᱚᱜ ᱵᱚᱱ ᱥᱟᱹᱨᱫᱤᱭᱟ
ᱦᱮᱸ ᱜᱚᱝᱠᱮ ᱟᱸᱡᱚᱢᱚᱜ ᱠᱟᱱᱟ ᱾ ᱦ ᱢᱮᱱ ᱫᱟᱞᱤᱧ